ᱦᱮᱞᱳ
ᱡᱚᱦᱟᱨ ᱜᱤ ᱡᱚᱦᱟᱨ ᱜᱤ
ᱡᱚᱦᱟᱨ ᱡᱚᱦᱟᱨ ᱵᱮᱥ ᱵᱟᱲᱟ ᱜᱮᱭᱟᱢ?
ᱦᱳᱭ ᱵᱮᱥ ᱵᱟᱲᱟ ᱜᱤᱭᱟᱹᱧ ᱤᱧᱫᱚ ᱟᱨ ᱟᱢ ᱪᱮᱫ ᱞᱮᱠᱟ ᱢᱮᱱᱟᱢᱟ?
ᱦᱳᱭ ᱤᱧ ᱦᱚᱸ ᱵᱮᱥ ᱜᱮ ᱩᱱᱟᱹᱜ ᱵᱮᱥ ᱫᱚ ᱵᱟᱝ ᱟᱨ ᱟᱸᱡᱚᱢ ᱴᱷᱤᱠᱚᱜ ᱠᱟᱱᱟ ᱵᱮᱥ ᱴᱷᱤᱠ ᱛᱮ
ᱦᱳᱭ ᱯᱩᱨᱟᱹ ᱠᱞᱤᱭᱟᱨ ᱜᱮ ᱟᱸᱡᱚᱢᱚᱜ ᱠᱟᱱᱟ ᱟᱹᱵᱤᱱᱟᱜ ᱨᱚᱲ ᱫᱚ ᱟᱨ ᱟᱹᱞᱤᱧᱟᱜ ᱨᱚᱲ ᱠᱩ ᱪᱮᱫ ᱞᱮᱠᱟ ᱟᱸᱡᱚᱢᱚᱜ ᱠᱟᱱᱟ ᱟᱨ ᱡᱟᱦᱱᱟᱜ ᱫᱤᱠᱠᱟᱹᱛ ᱵᱟᱝ ᱟᱸᱡᱚᱢᱚᱜ ᱠᱟᱱᱟ᱾
ᱵᱟᱝ ᱵᱟᱝ ᱡᱚᱛᱚ ᱜᱮ ᱵᱮᱥ ᱜᱮ ᱟᱨ ᱢᱟᱸᱡᱟᱱ ᱫᱟᱠᱟ ᱠᱚᱫᱚᱯᱮ ᱡᱚᱢ ᱵᱟᱲᱟ ᱠᱮᱫᱼᱟ?
ᱦᱮᱸ ᱡᱚᱢ ᱵᱟᱲᱟ ᱠᱟᱛᱮᱫ ᱛᱷᱚᱲᱟ ᱜᱷᱟᱹᱲᱤᱡ ᱞᱟᱦᱟ ᱨᱮᱜᱮ ᱡᱚᱢ ᱵᱟᱲᱟ ᱦᱩᱭᱱᱟ ᱱᱤᱛ ᱫᱚ ᱱᱚᱜᱼᱚᱭ ᱡᱤᱨᱟᱹᱣ ᱦᱩᱭ ᱠᱟᱱᱟ ᱟᱨ ᱱᱚᱣᱟ ᱨᱚᱯᱚᱲ ᱦᱩᱭᱩᱜ ᱠᱟᱱᱟ ᱱᱚᱜᱼᱚᱭ ᱮᱯᱞᱤᱠᱮᱥᱚᱱ ᱨᱮᱜᱤ
ᱦᱳᱭ
ᱟᱨ ᱛᱚᱵᱮ ᱟᱯᱮ ᱟᱯᱮᱭᱟᱜ ᱫᱚ ᱦᱩᱭᱱᱟ ᱢᱮᱱ ᱫᱟᱠᱟ ᱫᱚᱯᱮ ᱡᱚᱢ ᱵᱟᱲᱟ ᱠᱮᱫᱟ ᱟᱯᱮ ᱦᱚᱸ
ᱦᱳᱭ ᱱᱚᱜᱼᱚᱭ ᱱᱤᱛᱚᱜ ᱜᱮ ᱢᱟᱡᱟᱱ ᱫᱟᱠᱟ ᱡᱚᱢ ᱠᱟᱛᱮᱜ ᱞᱤᱧ ᱫᱩᱲᱩᱵ ᱟᱠᱟᱱᱟ ᱟᱨᱞᱤᱧ ᱦᱩᱫᱤᱥᱚᱜ ᱚᱱᱟᱠᱤ ᱠᱟᱹᱴᱤᱡ ᱥᱳᱢᱚᱭ ᱞᱮᱱ ᱜᱮᱞᱤᱧ ᱥᱳᱢᱚᱭ ᱞᱤᱧ ᱮᱢ ᱧᱚᱜᱼᱟᱜ ᱮᱯ ᱨᱮ᱾
ᱦᱳᱭ ᱦᱳᱭ ᱛᱟᱦᱚᱞᱮ ᱢᱤᱫᱴᱮᱱ ᱴᱚᱯᱤᱠ ᱱᱤᱭᱟᱹ ᱞᱟᱝ ᱠᱚᱛᱷᱟ ᱞᱮᱠᱷᱟᱡ ᱛᱚ ᱟᱹᱰᱤ ᱱᱟᱯᱟᱭ ᱦᱩᱭ ᱠᱚᱜᱼᱟ
ᱦᱳᱭ ᱟᱹᱰᱤ ᱵᱮᱥᱮᱢ ᱞᱟᱹᱭ ᱠᱮᱫᱼᱟ᱾
ᱦᱳᱭ ᱛᱟᱦᱚᱞᱮ ᱠᱳᱱᱳ ᱴᱚᱯᱤᱠ ᱜᱮ ᱚᱝᱠᱟ ᱢᱮᱱᱟᱜᱼᱟ ᱟᱵᱮᱱᱟᱜ ᱤᱭᱟᱹᱨᱮ ᱥᱚᱱᱫᱤᱠ ᱨᱮ ᱟᱵᱮᱱᱟᱜ ᱥᱟᱢᱟᱝ ᱨᱮ
ᱦᱳᱭ ᱴᱚᱯᱤᱠ ᱢᱟ ᱢᱮᱱᱟᱜ ᱜᱮᱭᱟ ᱟᱹᱰᱤ ᱜᱟᱱ ᱴᱚᱯᱤᱠ ᱢᱮᱱᱟᱜᱼᱟ᱾ ᱡᱮᱢᱚᱱ ᱱᱤᱛᱚᱜ ᱟᱵᱚᱣᱟᱜ ᱪᱟᱥᱵᱟᱥ ᱨᱮᱭᱟᱜ ᱦᱩᱭᱱᱟ ᱥᱮ ᱡᱮᱢᱚᱱᱞᱤᱧ ᱞᱟᱹᱭᱟ ᱱᱚᱜᱼᱚᱭ
ᱟᱪᱷᱟ ᱴᱷᱤᱠ ᱜᱮᱭᱟ ᱟᱹᱞᱤᱧ ᱢᱤᱫᱴᱮᱱ ᱴᱚᱯᱤᱠ ᱞᱤᱧ ᱟᱹᱞᱤᱧ ᱢᱤᱫᱴᱮᱜ ᱴᱚᱯᱤᱠ ᱞᱤᱧ ᱦᱩᱫᱤᱥ ᱠᱟᱜᱼᱟ ᱟᱫᱚ ᱱᱟᱦᱟᱜ ᱚᱱᱟᱨᱮ ᱛᱷᱚᱲᱟ ᱜᱟᱯᱟᱞ ᱢᱟᱨᱟᱣ ᱦᱩᱭ ᱞᱮᱱᱠᱷᱟᱱ ᱟᱹᱰᱤ ᱵᱟᱛᱨᱟᱣ ᱦᱩᱭᱩᱜᱼᱟ ᱱᱮᱛᱟᱨ ᱡᱟᱦᱟᱸ ᱠᱩᱲᱤ ᱱᱮᱛᱟᱨ ᱡᱟᱦᱟᱸ ᱵᱩᱱ ᱟᱛᱳ ᱨᱮᱵᱩᱱ ᱧᱮᱞᱮᱫ ᱠᱟᱱ ᱟᱸᱜ ᱥᱮ ᱜᱚᱴᱟ ᱫᱤᱥᱚᱢ ᱯᱟᱲᱟ ᱨᱮᱜᱤ ᱢᱟᱱᱮ ᱠᱩᱲᱤ ᱠᱚᱲᱟ ᱡᱟᱦᱟᱸ ᱠᱚ ᱵᱟᱯᱞᱟᱜ ᱠᱟᱱ ᱟᱯᱱᱟᱨ ᱱᱤᱡᱚᱨ ᱠᱩᱥᱤᱛᱮ ᱴᱷᱤᱠ ᱜᱮᱭᱟ ᱟᱨ ᱥᱮᱫᱟᱭ ᱫᱚ ᱱᱟᱦᱟᱜ ᱚᱱᱟ ᱫᱚ ᱵᱟᱯᱞᱟ ᱫᱚ ᱱᱟᱦᱟᱜ ᱦᱩᱭᱩᱜ ᱠᱟᱱ ᱛᱟᱦᱮᱱᱟ ᱜᱚ ᱵᱟᱵᱟ ᱠᱩ ᱧᱮᱞ ᱟᱹᱜᱩᱭᱮᱫ ᱠᱩ ᱛᱟᱦᱮᱸᱱᱟ ᱵᱟᱹᱦᱩ ᱜᱤᱫᱽᱨᱟᱹ ᱠᱩ ᱟᱨ ᱩᱝᱠᱩ ᱠᱩ ᱠᱩᱥᱤ ᱞᱮᱱᱠᱷᱟᱱ ᱜᱮ ᱦᱟᱸᱜ ᱱᱟᱦᱟᱜ ᱵᱟᱯᱞᱟ ᱫᱤᱱ ᱠᱩ ᱠᱩ ᱴᱷᱤᱠᱟᱹᱱᱟᱭᱮᱫ ᱠᱟᱱ ᱛᱟᱦᱮᱱᱟ ᱟᱨ ᱱᱮᱛ ᱱᱮᱛᱟᱨ ᱠᱟᱛᱮᱜ ᱢᱟ ᱚᱱᱟ ᱢᱟ ᱮᱠᱟᱞ ᱜᱮ ᱪᱟᱵᱟᱭᱮᱱ ᱮᱠᱫᱚᱢ ᱧᱮᱞᱚᱜ ᱠᱟᱱᱟ ᱡᱮ ᱵᱚᱞᱮ ᱛᱟᱨ ᱠᱟᱛᱮᱫ ᱢᱟ ᱮᱠᱫᱚᱢ ᱰᱟᱭᱨᱮᱴ ᱠᱚᱲᱟ ᱠᱩᱲᱤ ᱠᱚ ᱨᱟᱹᱡᱤ ᱞᱮᱱᱠᱷᱟᱱ ᱜᱮ ᱵᱟᱯᱞᱟ ᱢᱟ ᱦᱩᱭᱩᱜ ᱠᱟᱱ ᱱᱟᱦᱟᱜ ᱟᱨ ᱥᱮᱫᱟᱭ ᱞᱮᱠᱟ ᱢᱟ ᱚᱱᱠᱟ ᱢᱟ ᱵᱟᱝ ᱦᱩᱭᱩᱜ ᱠᱟᱱ᱾ ᱛᱟᱦᱚᱞᱮ ᱱᱚᱣᱟ ᱠᱟᱛᱷᱟ ᱨᱮ ᱪᱤᱫ ᱢᱮᱱ ᱥᱟᱱᱟᱭᱮᱫ ᱵᱮᱱᱟ ᱟᱵᱮᱱ
ᱦᱳᱭ ᱟᱹᱰᱤ ᱵᱮᱥ ᱟᱹᱰᱤ ᱵᱮᱥ ᱟᱹᱰᱤ ᱵᱷᱟᱹᱜᱤ ᱵᱮᱱ ᱞᱟᱹᱭ ᱠᱮᱜᱼᱟ ᱛᱳ ᱱᱟᱦᱟᱜ ᱡᱩᱜᱽ ᱨᱮᱫᱚ ᱛᱟᱦᱮᱸ ᱠᱟᱱᱟ ᱠᱩᱲᱤ ᱠᱚᱲᱟ ᱱᱟᱦᱟᱜ ᱵᱟᱹᱠᱤᱱ ᱨᱚᱯᱚᱲᱚᱜ ᱠᱟᱱᱟ ᱵᱟᱹᱠᱤᱱ ᱧᱮᱞᱚᱜ ᱠᱟᱱᱟ ᱦᱳᱭ ᱥᱮ
ᱦᱮᱸ
ᱩᱱ ᱥᱩᱢᱟᱹᱭ ᱫᱚ ᱱᱮᱛᱟᱨ ᱞᱮᱠᱟ ᱫᱚ ᱵᱟᱝ ᱛᱟᱦᱮᱸ ᱠᱟᱱᱟ ᱥᱟᱱᱟᱢᱟᱜ ᱜᱮ ᱱᱤᱛᱚᱜ ᱫᱚ ᱟᱭᱢᱟ ᱜᱮ ᱵᱚ ᱫᱚᱞ ᱟᱠᱟᱱᱟ ᱰᱤᱡᱤᱴᱮᱞ ᱡᱟᱢᱟᱱᱟ ᱠᱟᱱᱟ ᱚᱱᱟ ᱞᱟᱹᱜᱤᱫ ᱱᱮᱛᱟᱨ ᱫᱚ ᱨᱚᱯᱚᱲᱚᱜ ᱠᱟᱱᱟ ᱠᱚ ᱠᱩᱲᱤ ᱜᱤᱫᱽᱨᱟᱹ ᱠᱚᱲᱟ ᱜᱤᱫᱽᱨᱟᱹ ᱟᱨ ᱨᱚᱯᱚᱲ ᱠᱟᱛᱮᱜ ᱠᱚ ᱵᱟᱯᱞᱟᱜ ᱠᱟᱱᱟ ᱱᱟᱦᱟᱜ ᱟᱫᱚ ᱟᱹᱞᱤᱧᱟᱜ ᱞᱟᱹᱭ ᱫᱚ ᱩᱱ ᱥᱚᱢᱚᱭ ᱨᱮᱱᱟᱜ ᱫᱚ ᱩᱱ ᱥᱚᱢᱚᱭ ᱨᱮᱦᱚᱸ ᱵᱮᱥ ᱜᱮ ᱛᱟᱦᱮᱸ ᱠᱟᱱᱟ ᱟᱨ ᱚᱱᱟ ᱠᱷᱚᱱ ᱵᱮᱥ ᱫᱚ ᱟᱨᱦᱚᱸ ᱱᱤᱛᱚᱜ ᱢᱮᱱᱟᱜᱼᱟ ᱪᱮᱫᱟᱜ ᱥᱮ ᱱᱤᱛᱚᱜ ᱫᱚ ᱫᱤᱱ ᱫᱩᱱᱤᱭᱟᱹ ᱟᱭᱢᱟ ᱵᱚᱫᱚᱞ ᱟᱠᱟᱱᱟ ᱱᱟᱦᱟᱜ
ᱡᱩᱫᱤ ᱟᱯᱱᱟᱨ ᱟᱯᱱᱟᱨ ᱛᱮ ᱨᱚᱯᱚᱲ ᱠᱟᱛᱮᱫ ᱵᱮᱱ ᱠᱟᱛᱷᱟᱜᱼᱟ ᱟᱨ ᱵᱮᱱ ᱠᱩᱞᱤᱜᱼᱟ ᱥᱮ ᱵᱮᱱ ᱵᱟᱰᱟᱭᱚᱜᱼᱟ ᱛᱚ ᱚᱱᱟ ᱫᱚ ᱵᱮᱥ ᱵᱷᱟᱜᱤ ᱞᱮᱠᱟ ᱛᱮ ᱟᱨᱦᱚᱸ ᱥᱟᱹᱜᱟᱭ ᱠᱚ ᱱᱟᱦᱟᱜ ᱩᱨᱤᱡ ᱧᱚᱜᱚᱜᱼᱟ ᱟᱨ ᱵᱮᱜᱚᱨ ᱧᱟᱯᱟᱢ ᱨᱚᱯᱚᱲ ᱠᱟ ᱛᱮ ᱵᱟᱯᱞᱟ ᱫᱚ ᱱᱟᱦᱟᱜ ᱵᱟᱯᱞᱟ ᱫᱚ ᱢᱤᱫ ᱫᱤᱱ ᱨᱮᱱᱟᱜ ᱫᱚ ᱵᱟᱝ ᱠᱟᱱᱟ ᱡᱚᱱᱚᱢ ᱡᱚᱱᱚᱢ ᱨᱮᱱᱟᱜ ᱠᱟᱱᱟ ᱛᱚ ᱚᱱᱟ ᱞᱟᱹᱜᱤᱫ ᱞᱤᱧ ᱞᱟᱹᱭᱟ ᱠᱤ ᱠᱩᱲᱤ ᱜᱤᱫ ᱫᱽᱨᱟᱹ ᱦᱚᱸ ᱡᱮᱢᱚᱱ ᱠᱚᱲᱟ ᱜᱤᱫᱽᱨᱟᱹ ᱵᱮᱥ ᱴᱷᱤᱠᱛᱮ ᱵᱟᱰᱟᱭᱮ ᱟᱨ ᱠᱚᱲᱟ ᱜᱤᱫᱽᱨᱟᱹ ᱦᱚᱸ ᱡᱮᱢᱚᱱ ᱠᱩᱲᱤ ᱜᱤᱫᱽᱨᱟᱹ ᱵᱮᱥ ᱴᱷᱤᱠᱛᱮ ᱵᱟᱰᱟᱭᱮ ᱛᱚᱵᱮ ᱟᱹᱱᱤᱡ ᱜᱮ ᱡᱮᱢᱚᱱ ᱵᱟᱯᱞᱟ ᱫᱚᱠᱚ ᱢᱟᱲᱟᱝᱼᱟ ᱪᱮᱫᱟᱜ ᱥᱮ ᱵᱟᱯᱞᱟ ᱦᱩᱭ ᱠᱟᱛᱮᱫ ᱵᱤᱱᱟᱹ ᱨᱚᱯᱚᱲ ᱛᱮ ᱟᱭᱢᱟ ᱦᱚᱲᱟᱜ ᱚᱱᱠᱟ ᱥᱟᱨ ᱥᱟᱹᱜᱩᱱ ᱢᱟ ᱦᱩᱭᱩᱜ ᱠᱟᱱ ᱜᱮᱭᱟ ᱢᱮᱱᱠᱷᱟᱱ ᱞᱟᱦᱟᱥᱮᱫ
ᱵᱮᱥ ᱛᱮ ᱵᱟᱠᱚ ᱛᱟᱦᱮᱱ ᱠᱟᱱᱟ ᱠᱩᱥᱤ ᱨᱟᱹᱥᱠᱟᱹ ᱵᱟᱠᱚ ᱛᱟᱦᱮᱱ ᱠᱟᱱᱟ ᱟᱞᱤᱧ ᱞᱟᱹᱭᱟ ᱠᱤ ᱪᱷᱟᱯᱟᱰᱟᱜ ᱠᱟᱱᱟ ᱠᱚ ᱟ ᱟᱹᱵᱤᱱᱟᱜ ᱞᱟᱹᱭ ᱪᱮᱫ ᱢᱮᱱᱟᱜᱼᱟ ᱱᱚᱣᱟ ᱨᱮ ᱞᱟᱹᱭ ᱫᱟᱲᱮᱭᱟᱜᱼᱟ ᱵᱤᱱ
ᱦᱳᱭ ᱱᱚᱣᱟ ᱫᱤᱥᱚᱢ ᱨᱮ ᱟᱹᱰᱤᱜᱟᱱ ᱚᱱᱠᱟ ᱧᱮᱞᱚᱜ ᱠᱟᱱᱟ ᱡᱮ ᱟᱯᱱᱟᱨ ᱱᱤᱡᱮᱨ ᱠᱩᱥᱤ ᱛᱮᱦᱚᱸ ᱠᱩ ᱵᱟᱯᱞᱟᱜ ᱠᱟᱱ ᱜᱮᱭᱟ ᱟᱨ ᱜᱚᱼᱵᱟᱵᱟ ᱠᱩᱥᱤ ᱛᱮ ᱨᱟᱹᱥᱠᱟᱹ ᱛᱮᱦᱚᱸ ᱠᱚ ᱵᱟᱯᱞᱟᱜ ᱠᱟᱱ ᱜᱮᱭᱟ ᱟᱫᱚ ᱡᱩᱫᱤ ᱢᱮᱱᱠᱷᱟᱱ ᱜᱚ-ᱵᱟᱵᱟ ᱠᱩᱥᱤ ᱛᱮᱠᱚ ᱵᱟᱯᱞᱟᱜ ᱠᱟᱱᱟ ᱚᱱᱟ ᱦᱚᱸ ᱱᱟᱯᱟᱭ ᱜᱮ ᱦᱩᱭᱩᱜ ᱠᱟᱱᱟ ᱟᱨ ᱟᱠᱚ ᱱᱤᱡᱮᱨ ᱠᱩᱥᱤ ᱛᱮᱠᱚ ᱵᱟᱯᱞᱟᱜ ᱠᱟᱱᱟ ᱚᱱᱟ ᱦᱚᱸ ᱱᱟᱯᱟᱭ ᱜᱮ ᱟᱫᱚ ᱠᱟᱛ ᱷᱟ ᱫᱚ ᱦᱩᱭᱩᱜ ᱠᱟᱱᱟ ᱱᱚᱰᱮ ᱡᱮ ᱢᱤᱫᱴᱮᱱ ᱠᱩᱲᱤ ᱜᱤᱫᱽᱨᱟᱹ ᱟᱡ ᱩᱱᱤ ᱯᱩᱨᱟᱹ ᱡᱤᱵᱚᱱ ᱵᱷᱚᱨ ᱦᱟᱹᱵᱤᱡ ᱩᱱᱤ ᱩᱱᱠᱩ ᱟᱠᱚ ᱚᱲᱟᱜ ᱵᱟᱹᱜᱤ ᱠᱟᱛᱮᱜ ᱩᱱᱤ ᱮᱴᱟᱜ ᱦᱚᱲ ᱚᱲᱟᱜ ᱨᱮ ᱛᱟᱦᱮᱱ ᱦᱩᱭᱩᱜ ᱛᱟᱭᱟ ᱟᱨ ᱩᱱᱤ ᱮᱴᱟᱜ ᱦᱚᱲ ᱥᱟᱶᱛᱮ ᱛᱟᱦᱮᱱ ᱦᱩᱭᱩᱜ ᱛᱟᱭᱟ ᱛᱚ ᱪᱤᱨᱚ ᱡᱤᱵᱚᱱ ᱦᱟᱵᱤᱡ ᱟᱫᱚ ᱩᱱᱤ ᱦᱚᱲᱟᱜ ᱟᱫᱚ ᱢᱤᱫᱴᱮᱱ ᱫᱟᱭᱤᱠᱛᱚ ᱵᱮᱱᱟᱜ ᱠᱟᱱ ᱛᱟᱭᱟ ᱩᱱᱤ ᱠᱩᱲᱤ ᱜᱤᱫᱽᱨᱟᱹᱣᱟᱜ ᱡᱮ ᱩᱱᱤ ᱡᱟᱦᱟᱸᱭ ᱦᱚᱲ ᱥᱟᱞᱟᱜ ᱡᱤᱵᱚᱱ ᱦᱟᱹᱵᱤᱡᱼ ᱮ ᱛᱟᱦᱮᱱᱟ ᱩᱱᱤᱭᱟᱜ ᱛᱷᱚᱲᱟ ᱜᱟᱱ ᱠᱷᱚᱡᱽ ᱠᱷᱚᱵᱚᱨ ᱟᱨ ᱩᱱᱤ ᱥᱟᱶᱛᱮ ᱛᱷᱚᱲᱟ ᱥᱚᱢᱚᱭ ᱦᱟᱛᱟᱣ ᱞᱟᱹᱠᱛᱤ ᱠᱟᱱ ᱛᱟᱭᱟ ᱪᱮᱫᱟᱜ ᱡᱮ ᱱᱮᱥ ᱫᱚ ᱱᱮᱛᱟᱨ ᱫᱚ ᱫᱮᱥ ᱫᱩᱱᱤᱭᱟᱹ ᱠᱩ ᱥᱟᱱᱟᱢ ᱵᱷᱮᱜᱟᱨ ᱪᱟᱵᱟᱣ ᱟᱠᱟᱱᱟ
ᱵᱷᱮᱜᱟᱨ ᱪᱟᱵᱟᱣ ᱠᱟᱱᱟ ᱞᱟᱹᱭ ᱫᱟᱲᱮᱭᱟᱜᱼᱟ ᱵᱮᱱ ᱡᱩᱜᱽ ᱦᱚᱸ ᱵᱚᱫᱚᱞ ᱪᱟᱵᱟ ᱠᱟᱱᱟ ᱟᱨ ᱱᱟᱦᱟᱜ ᱦᱚᱲ ᱠᱚᱦᱚ ᱦᱟᱸᱜ ᱟᱭᱢᱟ ᱵᱚᱱ ᱵᱚᱫᱚᱞᱚᱜ ᱠᱟᱱᱟ ᱥᱮᱨᱚᱠᱚᱢ ᱡᱚᱛᱚ ᱥᱟᱱᱛᱟᱲ ᱦᱚᱲ ᱢᱤᱫ ᱨᱚᱠᱚᱢ ᱵᱟᱹᱱᱩᱜ ᱵᱚᱱᱟ ᱦᱳᱭ ᱚᱱᱟᱛᱮ ᱵᱚᱞᱮ ᱡᱟᱦᱟᱸᱭ ᱠᱩᱲᱤ ᱜᱤᱫᱽᱨᱟᱹ ᱜᱤ ᱵᱟᱯᱞᱟᱜ ᱨᱮᱱᱟᱜ ᱮ ᱜᱚᱴᱟ ᱟᱠᱟᱫᱟ ᱩᱱᱤ ᱫᱚ ᱵᱚᱞᱮ ᱞᱤᱧ ᱞᱟᱹᱭᱟ ᱱᱤᱦᱟᱹᱛᱤ ᱡᱮᱢᱚᱱ ᱩᱱᱤ ᱦᱚᱲᱮ ᱵᱟᱰᱟᱭᱮ ᱟᱨ ᱵᱚᱞᱮ ᱥᱚᱢᱯᱩᱨᱱᱚ ᱢᱚᱡᱽ ᱛᱮ ᱵᱩᱡᱮ ᱠᱤ ᱩᱱᱤ ᱟᱨ ᱩᱱᱠᱤᱱᱟᱜ ᱢᱚᱱᱮ ᱢᱤᱞᱟᱹᱜ ᱠᱟᱱᱟ ᱥᱮ ᱵᱟᱝ ᱢᱤᱞᱟᱹᱜ ᱠᱟᱱᱟ ᱞᱟᱦᱟ ᱥᱮᱫ ᱡᱤᱭᱚᱱ ᱪᱮᱫ ᱞᱮᱠᱟ ᱠᱤᱱ ᱠᱷᱟᱸᱰᱟᱣᱟ ᱚᱱᱟ ᱤᱭᱟᱹ ᱩᱱᱠᱤᱱ ᱠᱤᱱ ᱠᱟᱹᱴᱤᱡ ᱠᱤᱱ ᱨᱚᱯᱚᱲ ᱡᱚᱱᱚᱜ ᱢᱟ ᱱᱚᱣᱟ ᱜᱮ ᱥᱩᱫᱷᱩᱧ ᱞᱟᱹᱭ ᱚᱪᱚᱭᱮᱫ ᱠᱟᱱᱟ᱾
ᱵᱟᱝ ᱵᱟᱝ ᱟᱹᱞᱤᱧᱟᱜ ᱫᱚ ᱚᱱᱟ ᱫᱚ ᱞᱟᱹᱭ ᱫᱚ ᱵᱟᱝ ᱠᱟᱱᱟ ᱟᱹᱞᱤᱧ ᱫᱚ ᱟᱹᱞᱤᱧ ᱞᱤᱧ ᱨᱚᱲᱟ ᱟᱹᱞᱤᱧᱟᱜ ᱫᱚ ᱦᱟᱸᱜ ᱟᱵᱮᱱ ᱫᱚ ᱦᱟᱸᱜ ᱟᱵᱮᱱᱟᱜ ᱞᱟᱹᱭ ᱵᱮᱱ
ᱦᱳᱭ ᱟᱹᱞᱤᱧ ᱫᱚᱞᱤᱧ ᱢᱮᱱᱟ ᱠᱤ ᱱᱚᱝ ᱠᱟ ᱜᱮ ᱵᱮᱥ ᱦᱳᱭᱳᱜᱼᱟ, ᱡᱮ ᱠᱩᱲᱤ ᱜᱤᱫᱽᱨᱟᱹ ᱡᱮᱢᱚᱱ ᱠᱚᱲᱟ ᱜᱤᱫᱽᱨᱟᱹ ᱵᱷᱟᱜᱤ ᱴᱷᱤᱠ ᱛᱮ ᱵᱟᱰᱟᱭ ᱟᱨ ᱡᱮᱢᱚᱱ ᱵᱷᱚᱨᱥᱟ ᱞᱮᱠᱟᱱ ᱧᱚᱜ ᱮ ᱟᱹᱭᱠᱟᱹᱣᱤ ᱪᱮᱫᱟᱜ ᱥᱮ ᱱᱮᱛᱟᱨ ᱫᱚ ᱟᱭᱢᱟ ᱟᱭᱢᱟ ᱞᱮᱠᱟᱱ ᱦᱚᱲ ᱢᱮᱱᱟᱜ ᱵᱚᱱᱟ ᱡᱮ ᱵᱟᱨ ᱫᱤᱱ ᱡᱟᱦᱟᱸᱭ ᱨᱚᱲ ᱜᱟᱞᱢᱟᱨᱟᱣ ᱛᱮᱫᱚ ᱵᱟᱭ ᱵᱩᱡᱷᱟᱹᱣ ᱫᱟᱲᱮᱣᱟᱭᱟ ᱦᱳᱭ ᱥᱮ ᱪᱮᱫ ᱞᱮᱠᱟᱱᱟᱭ ᱪᱮᱫ ᱞᱮᱠᱟᱱ ᱵᱟᱝ ᱠᱷᱟᱞᱤ ᱨᱟᱭᱵᱟᱨ ᱠᱟᱛᱮᱫ ᱦᱳᱭ
ᱟᱹᱞᱤᱧ ᱨᱚᱲ ᱚᱪᱩᱞᱤᱧ ᱵᱮᱱ᱾ ᱟᱵᱮᱱ ᱫᱚ ᱟᱭᱢᱟ ᱵᱮᱱ ᱨᱚᱲ ᱫᱟ ᱟᱨ ᱟᱹᱞᱤᱧ ᱫᱚ ᱛᱷᱚᱲᱟ ᱜᱟᱱ ᱛᱟᱦᱚᱞᱮ ᱟᱹᱞᱤᱧ ᱢᱟᱞᱤᱧ ᱮᱥᱮᱫ ᱪᱟᱞᱟᱜ ᱠᱟᱱ ᱟᱨ ᱥᱚᱢᱟᱱ ᱥᱚᱢᱟᱱ ᱨᱚᱲ ᱠᱚ ᱢᱮᱱ ᱠᱟᱜᱼᱟ ᱱᱚᱣᱟ ᱨᱮ᱾ ᱦᱳᱭ ᱟᱹᱞᱤᱧ ᱞᱤᱧ ᱨᱚᱲ ᱞᱟᱹᱜᱤᱫ ᱛᱟᱦᱚᱞᱮ ᱦᱳᱭ ᱛᱟᱦᱚᱞᱮ ᱱᱮᱛᱟᱨ ᱵᱩᱱ ᱧᱮᱞᱮᱫ ᱠᱟᱱ ᱡᱟᱦᱟᱸ ᱠᱩ ᱵᱟᱯᱞᱟᱜ ᱠᱟᱱ ᱮᱱᱛᱮ ᱟᱠᱚ ᱠᱩᱥᱤᱛᱮ ᱩᱱᱠᱩ ᱦᱚᱸ ᱱᱟᱦᱟᱜ ᱧᱮᱞ ᱠᱚᱢᱮ ᱩᱱᱠᱩ ᱦᱚ ᱱᱚᱦᱚᱜ ᱥᱩᱞᱩᱠ ᱥᱚᱝᱥᱟᱨ ᱡᱟᱦᱟᱸᱭ ᱠᱚᱫᱚ ᱱᱟᱦᱟᱜ ᱠᱩ ᱵᱮᱱᱟᱣᱮᱜ ᱠᱟᱱ ᱜᱮᱭᱟ ᱟᱨ ᱡᱟᱦᱟᱸᱭ ᱠᱚᱫᱚ ᱱᱟᱦᱟᱜ ᱟᱛᱨᱟ ᱨᱮᱜᱮ ᱦᱟᱸᱜ ᱠᱚ ᱫᱟᱹᱲ ᱵᱟᱹᱜᱤ ᱡᱚᱝᱜᱚᱜ ᱛᱚ ᱱᱚᱣᱟ ᱨᱮᱭᱟᱜ ᱢᱚᱛᱞᱚᱵ ᱫᱚ ᱦᱩᱭᱩᱜ ᱠᱟᱱᱟ ᱠᱤ ᱟᱸᱡᱚᱢ ᱵᱮᱱ ᱥᱮ ᱛᱷᱤᱨᱚᱜ ᱵᱮᱱ ᱟᱫᱚ ᱟᱫᱚ ᱢᱮᱱ ᱫᱟᱞᱤᱧ ᱡᱟᱦᱟᱸ ᱩᱱᱠᱩ ᱩᱱᱡᱩ ᱱᱮᱛᱟᱨ ᱠᱚ ᱵᱟᱯᱞᱟᱜ ᱠᱟᱱ ᱟᱨᱠᱩ ᱵᱟᱯᱞᱟᱠᱟᱛᱮ ᱟᱯᱱᱟᱨ ᱱᱤᱡᱮ ᱠᱩᱥᱤ ᱛᱮ ᱵᱟᱯᱞᱟ ᱠᱟᱛᱮ ᱦᱚᱠᱚ ᱪᱷᱟᱯᱟᱰᱟᱜ ᱠᱟᱱ ᱛᱚ ᱠᱟᱹᱦᱤᱱᱟ ᱠᱟᱹᱭ ᱢᱚᱛᱞᱚᱵ ᱢᱤᱫᱴᱮᱱ ᱱᱚᱣᱟ ᱞᱚᱵᱷ ᱢᱮᱨᱮᱡᱽ ᱨᱮᱦᱚᱸ ᱛᱷᱚᱲᱟ ᱜᱟᱱ ᱯᱨᱚᱵᱞᱮᱢ ᱫᱚ ᱢᱮᱱᱟᱜ ᱟᱠᱟᱜ ᱜᱮᱭᱟ᱾ ᱪᱮᱫᱟᱜ ᱡᱮ ᱩᱱᱠᱩ ᱱᱤᱡᱮᱨ ᱠᱩ ᱥᱟᱛᱮ ᱠᱩ ᱵᱟᱯᱞᱟ ᱠᱟᱛᱮ ᱟᱨᱦᱚᱸ ᱠᱚ ᱪᱷᱟᱯᱟᱰᱟᱜ ᱠᱟᱱᱟ ᱛᱚ ᱢᱟᱱᱮ ᱚᱠᱟ ᱴᱷᱮᱡ ᱪᱚ ᱠᱩᱪ ᱱᱟ ᱠᱩᱪ ᱛᱚ ᱠᱟᱨᱚᱱ ᱢᱮᱱᱟᱜ ᱜᱮᱭᱟ ᱱᱟᱦᱟᱜ
ᱛᱷᱩᱠᱩᱢ ᱞᱤᱧ ᱮᱥᱮᱫ ᱞᱮᱵᱮᱱ ᱜᱤ ᱱᱚᱣᱟ ᱫᱚ ᱞᱚᱵᱷ ᱢᱮᱨᱮᱡᱽ ᱨᱮᱫᱚ ᱡᱟᱦᱟᱱᱟᱜ ᱫᱚ ᱦᱟᱸᱜ ᱵᱟᱹᱱᱩᱜᱼᱟ ᱱᱚᱣᱟ ᱫᱚ ᱦᱟᱸᱜ ᱠᱟᱨᱚᱱ ᱫᱚ ᱠᱟᱱᱟᱭ ᱦᱟᱸᱜ ᱢᱟᱹᱱᱢᱤ ᱨᱮᱜᱮ ᱦᱟᱸᱜ ᱵᱮᱥ ᱵᱟᱹᱱᱩᱜᱼᱟ ᱦᱳᱭ ᱥᱮ
ᱦᱩᱸ
ᱪᱮᱫᱟᱜ ᱥᱮ ᱩᱱᱠᱤᱱ ᱜᱮ ᱱᱟᱦᱟᱜ ᱮᱛᱚᱦᱚᱵ ᱨᱮᱫᱚ ᱠᱤᱱ ᱨᱚᱯᱚᱲ ᱮᱱᱟ ᱟᱨ ᱢᱟᱲᱟᱝ ᱨᱮᱫᱚ ᱱᱟᱦᱟᱜ ᱠᱤᱱ ᱠᱩᱥᱤ ᱡᱚᱝᱱᱟ ᱟᱨ ᱱᱟᱦᱟᱜ ᱛᱟᱭᱱᱚᱢ ᱛᱮᱫᱚ ᱩᱱᱠᱤᱱ ᱜᱮ ᱪᱮᱫ ᱞᱮᱠᱟ ᱵᱤᱱ ᱞᱟᱹᱭ ᱠᱮᱜᱼᱟ ᱪᱷᱟᱯᱟᱰᱟᱜ ᱠᱟᱱᱟ ᱠᱤᱱ᱾ ᱛᱚ ᱱᱚᱣᱟ ᱫᱚ ᱢᱟᱹᱱᱢᱤᱭᱟᱜ ᱦᱩᱫᱤᱥ ᱩᱯᱚᱨ ᱨᱮᱜᱮ ᱵᱩᱡᱷᱟᱹᱜ ᱠᱟᱱᱟ᱾ ᱡᱟᱦᱟᱸᱭ ᱦᱚᱲ ᱯᱳᱭᱞᱳ ᱨᱚᱯᱚᱲ ᱨᱮᱫᱚᱭ ᱠᱩᱥᱤᱜᱼᱟ ᱟᱨ ᱛᱟᱭᱱᱚᱢ ᱛᱮᱫᱚ ᱱᱟᱦᱟᱜ ᱩᱱᱤ ᱵᱟᱭ ᱠᱩᱥᱤᱣᱟᱭᱟ ᱩᱱᱠᱤᱱ ᱦᱟᱜ ᱠᱤᱱ ᱠᱷᱟᱹᱯᱟᱹᱨᱤᱭᱟᱜᱼᱟ᱾ ᱟᱨ ᱱᱟᱦᱟᱜ ᱵᱷᱮᱜᱟᱨᱚᱜ ᱨᱮᱱᱟᱜ ᱠᱤᱱ ᱰᱤᱥᱤᱥᱮᱱ ᱠᱤᱱ ᱦᱟᱛᱟᱣᱟ ᱦᱮᱸ ᱥᱮ ᱟᱫᱚ ᱱᱚᱣᱟ ᱫᱚ ᱞᱟᱵᱷ ᱢᱮᱨᱮᱡᱽ ᱨᱮᱫᱚ ᱫᱳᱥ ᱫᱚ ᱵᱟᱞᱟᱝ ᱮᱢ ᱫᱟᱲᱮᱭᱟᱜᱼᱟ᱾ ᱱᱚᱣᱟ ᱫᱚ ᱵᱟᱝ ᱠᱟᱱᱟ ᱞᱟᱵᱷ ᱢᱮᱨᱮᱡᱽ ᱟᱠᱟᱫᱟ ᱠᱤᱱ ᱚᱱᱟ ᱛᱮᱜᱮ ᱠᱤᱱ ᱪᱷᱟᱯᱟᱰᱟᱜ ᱠᱟᱱᱟ᱾ ᱩᱱᱠᱤᱱ ᱟᱹᱠᱤᱱᱟᱜ ᱨᱮᱦᱚᱸ ᱥᱟᱹᱦᱤ ᱦᱩᱫᱤᱥ ᱭᱟ ᱥᱟᱹᱦᱤ ᱯᱷᱟᱭᱥᱞᱟ ᱵᱟᱝ ᱠᱟᱨᱚᱱ ᱛᱮᱦᱚᱸ ᱠᱚ ᱪᱷᱟᱯᱟᱰᱟᱜ ᱛᱟᱦᱮᱱᱟ᱾ ᱡᱟᱦᱟᱸ ᱵᱮᱱ ᱢᱮᱱᱫᱟ
ᱦᱳᱭ ᱛᱚ ᱚᱱᱟ ᱢᱟ ᱱᱚᱣᱟ ᱥᱤᱫᱷᱟᱹ ᱠᱟᱛᱷᱟ ᱜᱮ ᱦᱩᱭᱮᱱ ᱛᱟᱦᱚᱞᱮ ᱜᱚ ᱵᱟᱵᱟ ᱵᱟᱯᱞᱟ ᱟᱨ ᱱᱩᱠᱩ ᱮᱱᱛᱮᱜ ᱱᱤᱡᱮᱨ ᱠᱩᱥᱤ ᱫᱚ ᱵᱟᱯᱞᱟᱜ ᱛᱚ ᱮᱠᱤ ᱵᱟᱫᱽ ᱜᱮ ᱦᱩᱭᱱᱟ ᱥᱮᱭ ᱚᱱᱟ ᱨᱮ ᱦᱚᱸᱠᱚ ᱪᱟᱯᱟᱴᱟᱜ ᱠᱟᱱ ᱜᱮᱭᱟ᱾ ᱱᱚᱣᱟ ᱨᱮ ᱦᱚᱸ ᱠᱚ ᱪᱷᱟᱯᱟᱴᱟᱜ ᱠᱟᱱ ᱜᱮᱭᱟ
ᱦᱳᱭ ᱱᱤᱭᱟᱹ ᱵᱤᱱ ᱢᱮᱱ ᱫᱟᱲᱮᱭᱟᱜᱼᱟ ᱦᱳᱭ ᱦᱳᱭ
ᱦᱳᱭ
ᱟᱨ ᱱᱤᱭᱟᱹ ᱵᱤᱱ ᱞᱟᱹᱭ ᱫᱟᱲᱮᱭᱟᱜᱼᱟ ᱠᱤ ᱥᱩᱞᱩᱠ ᱥᱚᱝᱥᱟᱨ ᱪᱮᱫ ᱞᱮᱠᱟᱛᱮ ᱵᱟᱥᱟᱜᱼᱟ
ᱦᱮᱸ ᱥᱩᱞᱩᱠ ᱥᱚᱝᱥᱟᱨ ᱫᱚ ᱵᱟᱥᱟᱜᱼᱟ ᱟᱵᱮᱱ ᱵᱮᱱ ᱵᱟᱥᱟᱣᱟ ᱡᱟᱦᱟᱸᱭ ᱮᱱᱛᱮᱜ ᱠᱤᱱ ᱡᱩᱨᱤᱯᱟᱹᱨᱤ ᱦᱚᱲ ᱠᱟᱱᱟ ᱩᱱᱠᱤᱱ ᱠᱤᱱ ᱵᱟᱥᱟᱣᱟ ᱡᱩᱨᱤ ᱪᱮᱫ ᱫᱚᱨᱠᱟᱨᱟᱭ ᱛᱟᱭᱟ ᱚᱱᱟ ᱩᱱᱤ ᱯᱟᱹᱨᱤ ᱩᱱᱤ ᱟᱹᱜᱩᱣᱟᱭᱟ ᱯᱟᱹᱨᱤ ᱪᱮᱫ ᱫᱚᱨᱠᱟᱨᱮᱭᱟ ᱩᱱᱤ ᱪᱮᱫ ᱡᱚᱢ ᱥᱟᱱᱟᱭᱮᱭᱟ ᱚᱱᱟ ᱡᱩᱨᱤᱭ ᱵᱮᱱᱟᱣᱮᱭᱟ ᱛᱚ ᱩᱱᱠᱤᱱ ᱟᱹᱠᱤᱱ ᱴᱷᱮᱱ ᱜᱮ ᱱᱚᱣᱟ ᱡᱟᱦᱟᱸ ᱮᱱᱛᱜ ᱠᱤᱱ ᱟᱹᱠᱤᱱ ᱠᱤᱱ ᱵᱟᱰᱟᱭᱚᱜ ᱢᱟ ᱟᱨ ᱪᱮᱫ ᱫᱚᱨᱠᱟᱨ ᱟᱠᱤᱱᱟ ᱟᱨ ᱪᱮᱫ ᱵᱟᱝ ᱟᱨ ᱩᱱᱠᱤᱱ ᱢᱤᱫᱴᱮᱱ ᱥᱩᱞᱩᱠ ᱥᱚᱝᱥᱟᱨ ᱠᱤᱱ ᱵᱮᱟᱱᱟᱣᱟ ᱟᱨ ᱜᱤᱫᱟᱹᱨ ᱯᱤᱫᱟᱹᱨ ᱠᱚᱠᱤᱱ ᱵᱩᱨᱩ ᱠᱷᱚᱡ ᱠᱤᱱ ᱟᱹᱜᱩ ᱠᱚᱣᱟ ᱟᱨ ᱚᱱᱠᱟᱜᱮ ᱥᱚᱝᱥᱟᱨ ᱵᱟᱲᱦᱟᱣ ᱪᱟᱞᱟᱜ ᱛᱟᱵᱚᱱᱟ ᱟᱵᱚᱣᱟᱜ ᱦᱮᱸ
ᱟᱵᱮᱱ ᱫᱚ ᱞᱟᱵᱷ ᱢᱮᱨᱮᱧᱡ ᱵᱮᱱ ᱥᱟᱯᱚᱴᱟᱜ ᱠᱟᱱᱟ ᱥᱮ ᱮᱨᱮᱧᱡᱽ ᱢᱮᱨᱮᱧᱡ
ᱟᱹᱞᱤᱧ ᱢᱟ ᱱᱟᱦᱟᱜ ᱮᱱᱛᱮᱫ ᱱᱤᱛᱚᱜ ᱢᱟ ᱮᱛᱮᱫ ᱦᱟᱸᱜ ᱰᱟᱹᱝᱣᱟᱹᱞᱤ ᱟᱫᱚ ᱱᱟᱜ ᱟᱹᱞᱤᱧ ᱢᱟ ᱮᱱᱛ ᱚᱱᱠᱟ ᱚᱠᱟᱞᱮᱠᱟ ᱛᱮᱦᱞᱤᱧ ᱵᱟᱯᱞᱟ ᱟᱹᱞᱤᱧ ᱦᱚᱸ ᱵᱟᱹᱞᱤᱧ ᱴᱷᱤᱠᱟᱹᱣ ᱟᱠᱟᱫᱼᱟ ᱟᱫᱚ ᱱᱟᱦᱟᱜ ᱠᱚ ᱢᱮᱱ ᱠᱟᱜ ᱞᱮᱠᱟ ᱱᱮᱛᱟᱨ ᱫᱚ ᱛᱷᱚᱲᱟ ᱜᱟᱱ ᱧᱮᱞ ᱧᱚᱜ ᱠᱟᱛᱮᱫ ᱜᱮ ᱟᱯᱱᱟᱨ ᱛᱮᱜᱮ ᱛᱷᱚᱲᱟ ᱞᱚᱵᱷ ᱢᱮᱨᱮᱡᱽ ᱦᱩᱭ ᱫᱚᱨᱠᱟᱨ ᱛᱷᱚᱲᱟ ᱜᱟᱱ ᱫᱚ ᱟᱫᱚ ᱚᱱᱟᱛᱮ ᱦᱟᱸᱜ ᱞᱤᱧ ᱞᱚᱵᱷ ᱧᱚᱜᱟ ᱛᱷᱚᱲᱟ ᱜᱟᱱ ᱦᱟᱸᱜ ᱛᱟᱨᱯᱚᱨᱮ ᱦᱟᱸᱟᱜ ᱞᱤᱧ ᱵᱟᱯᱞᱟ ᱫᱚᱧ ᱦᱩᱭᱤᱥᱟ
ᱦᱚᱭ ᱢᱟᱱ
ᱟᱹᱞᱤᱧ ᱫᱚ ᱞᱳᱵᱷ ᱢᱮᱨᱮᱡᱽ ᱜᱮᱞᱤᱧ ᱠᱩᱥᱤᱭᱟᱜᱼᱟ ᱦᱳᱭ ᱫᱩᱞᱟᱹᱲ ᱠᱟᱛᱮᱫ ᱵᱟᱯᱞᱟ ᱫᱩᱞᱟᱹᱲ ᱡᱩᱫᱤ ᱛᱟᱦᱮᱸ ᱥᱟᱹᱨᱤ ᱛᱟᱦᱮᱸᱭᱮᱱᱟ ᱛᱚᱵᱮ ᱫᱚ ᱩᱱᱤ ᱥᱟᱞᱟᱜ ᱜᱮ ᱵᱟᱯᱞᱟ ᱦᱩᱭᱩᱜᱼᱟ ᱦᱟᱸᱜ
ᱟᱪᱪᱷᱟ ᱡᱟᱦᱟᱱᱟᱜ ᱵᱮᱱ ᱴᱷᱚᱜ ᱴᱷᱚᱜ ᱮᱼᱟ ᱥᱮ ᱪᱮᱫ
ᱦᱳᱭ ᱦᱳᱭ ᱦᱳᱭ
ᱟᱫᱚ ᱚᱱᱟ ᱠᱚᱫᱚ ᱟᱞᱚᱵᱮᱱ ᱴᱷᱟᱜ ᱴᱷᱚᱜᱟ ᱜᱟᱞᱢᱟᱨᱟᱜ ᱥᱚᱢᱚᱭ ᱫᱚ
ᱦᱮᱸ ᱦᱮᱸ ᱟᱫᱚ ᱱᱟᱦᱟᱜ ᱚᱱᱟ ᱫᱩᱞᱟᱹᱲ ᱨᱟᱹᱥᱠᱟᱹ ᱠᱷᱚᱵᱚᱨᱟ ᱟᱸᱡᱚᱢ ᱛᱮ ᱛᱷᱚᱲᱟ ᱜᱟᱱ ᱦᱟᱜ ᱪᱷᱟᱴᱯᱴᱮᱱ ᱛᱟᱞᱞᱤᱧᱟ ᱢᱚᱱᱮ ᱨᱮᱫᱚ ᱦᱟᱸᱜ ᱦᱳᱭ ᱦᱳᱭ
ᱟᱨ ᱛᱚᱵᱮ ᱜᱚᱨᱚᱢᱮᱫ ᱠᱟᱱᱟᱭ ᱥᱮ ᱵᱟᱝᱟ ᱟᱯᱮᱥᱮᱫ ᱫᱚ ᱫᱟᱜ ᱠᱚᱭ ᱡᱟᱹᱲᱤᱭᱟᱜ ᱠᱟᱱᱟ ᱥᱮ ᱵᱟᱝᱟ
ᱦᱳᱭ ᱟᱞᱮᱥᱮᱫ ᱫᱚ ᱫᱟᱜ ᱫᱚ ᱱᱟᱦᱟᱜ ᱱᱚᱜᱼᱚᱭ ᱵᱟᱭ ᱫᱟᱜ ᱟᱠᱟᱫᱟ ᱟᱫᱚ ᱟᱹᱭᱩᱵ ᱵᱮᱨ ᱥᱚᱢᱚᱭ ᱫᱚ ᱱᱚᱜᱼᱚᱭ ᱱᱤᱛ ᱱᱤᱛᱚᱜ ᱫᱚ ᱱᱤᱛ ᱵᱮᱞᱟ ᱫᱚ ᱱᱚᱜᱼᱚᱭ ᱢᱚᱡᱽ ᱜᱮ ᱮᱠᱫᱚᱢ ᱨᱮᱭᱟᱲ ᱨᱮᱭᱟᱲ ᱮᱠᱫᱚᱢ ᱞᱩᱜ ᱞᱩᱜ ᱦᱚᱭ ᱦᱤᱡᱩᱜ ᱠᱟᱱᱟ ᱦᱚᱲᱢᱚ ᱨᱮ ᱞᱟᱜᱟᱜ ᱠᱟᱱᱟ ᱮᱠᱫᱚᱢ ᱱᱚᱝᱠᱟ ᱵᱩᱡᱷᱟᱹᱜ ᱠᱟᱱᱟ ᱮᱠᱫᱚᱢ ᱜᱟᱭᱜᱚᱢ ᱮ ᱞᱤᱧ ᱞᱮᱠᱟᱭ ᱪᱤᱞᱤ ᱦᱚᱪᱚ ᱱᱟᱦᱟᱜ ᱟᱫᱚ ᱩᱱᱟᱹᱜ ᱢᱚᱸᱡᱽᱮ ᱦᱚᱭ ᱫᱟ ᱱᱤᱛᱚᱜ ᱟᱨ ᱱᱚᱛᱮ ᱨᱮᱞᱤᱧ ᱫᱩᱲᱩᱵ ᱠᱟᱱᱟ ᱫᱟᱨᱮ ᱵᱩᱴᱟᱹ ᱥᱮᱫ ᱨᱮ ᱟᱹᱰᱤ ᱢᱚᱡᱽ ᱠᱟᱱᱟ ᱵᱤᱨ ᱥᱮᱫ ᱨᱮ ᱚᱲᱟᱜ ᱥᱮᱫ ᱨᱮᱱ ᱢᱟ ᱦᱟᱜ ᱠᱟᱡᱟᱠ ᱥᱤᱢ ᱠᱚ ᱢᱮᱱᱟᱜ ᱠᱚᱛᱟᱞᱮ ᱱᱟᱦᱟᱜ ᱟᱫᱚ ᱛᱤᱱ ᱜᱷᱟᱹᱲᱤᱡ ᱪᱚᱠᱚ ᱢᱚᱱᱮ ᱜᱚᱫᱟ ᱠᱚ ᱠᱩᱠᱩᱲ ᱜᱚᱫᱟ ᱟᱫᱚ ᱚᱱᱟ
ᱦᱳᱭ ᱚᱱᱟ ᱢᱟ ᱠᱟᱱ ᱜᱮᱭᱟ ᱩᱱᱠᱩ ᱠᱚᱫᱚ ᱮᱱᱛᱮᱫ ᱵᱟᱵᱚᱱ ᱵᱚᱱᱫᱚ ᱫᱟᱲᱮᱭᱟᱠᱚᱣᱟ ᱦᱳᱭ ᱥᱮ ᱠᱤᱨᱤᱱᱤᱛᱟ ᱟᱞᱚᱢ ᱨᱟᱜᱟ ᱫᱷᱤᱱᱟᱹᱱ ᱟᱞᱚᱢ ᱨᱟᱜᱟ ᱩᱱᱤᱭᱟᱜ ᱫᱚ ᱥᱚᱢᱳ ᱦᱳᱳᱜᱼᱟ ᱟᱨᱮ ᱨᱟᱜᱟ
ᱩᱱᱠᱩ ᱠᱚᱫᱚ ᱱᱟᱦᱟᱜ ᱵᱚᱱᱫᱚ ᱫᱟᱲᱮ ᱭᱟᱠᱚ ᱜᱮᱭᱟᱞᱤᱧ ᱟᱹᱞᱤᱧ ᱫᱚ ᱱᱟᱦᱟᱜ ᱟᱫᱚ ᱚᱱᱟ ᱞᱟᱹᱜᱤᱫ ᱫᱚ ᱵᱤᱧ ᱴᱷᱤᱧ ᱠᱚ ᱫᱚᱨ ᱩᱨᱠᱟᱨᱚᱜᱼᱟ ᱱᱟᱦᱟᱜ ᱟᱨ ᱩᱱᱠᱩ ᱦᱚᱴᱚᱜ ᱠᱚ ᱜᱮᱫ ᱵᱟᱲᱟ ᱞᱮᱛᱟ ᱠᱚ ᱠᱷᱟᱡ ᱱᱟᱦᱟᱜ ᱠᱚ ᱵᱚᱱᱫᱚᱜᱼᱟ ᱩᱱᱠᱩ ᱫᱚ
ᱟᱪᱪᱷᱟ ᱦᱳᱭ ᱚᱠᱛᱚ ᱦᱚᱸ ᱠᱩᱲᱟᱹᱣ ᱮᱱᱟ
ᱦᱚᱸ ᱦᱳᱭ ᱠᱩᱲᱟᱹᱣ ᱮᱱᱟ ᱛᱟᱦ ᱞᱮ ᱦᱮᱸ ᱴᱷᱤᱠ ᱜᱮᱭᱟ ᱛᱟᱦᱚᱞᱮ ᱡᱚᱦᱟᱨ ᱜᱮ ᱠᱟᱴᱟᱣ ᱫᱟᱞᱤᱧ ᱛᱚᱵᱮ ᱯᱷᱳᱱ ᱟᱹᱰᱤ ᱢᱚᱸᱡᱽ ᱟᱹᱭᱠᱟᱹᱣ ᱱᱟ ᱜᱟᱞᱢᱟᱨᱟᱣ ᱠᱟᱛᱮ᱾ ᱟᱵᱮᱱ ᱥᱟᱶᱛᱮ ᱦᱳᱭ
ᱟᱵᱮᱱ ᱥᱟᱶᱛᱮ ᱦᱚᱸ